ᱦᱮᱞᱳ ᱦᱮᱞᱳ ᱦᱮᱞᱳ
ᱦᱮᱞᱳ
ᱦᱮᱞᱳ ᱡᱚᱦᱟᱨ ᱜᱮ ᱡᱚᱦᱟᱨ ᱜᱮ
ᱡᱚᱦᱟᱨ ᱜᱮ
ᱪᱮᱫ ᱞᱮᱠᱟ ᱢᱮᱱᱟᱜ ᱵᱚᱱᱟ? ᱦᱮᱸ ᱟᱸᱡᱚᱢ ᱦᱤᱡᱩᱜ ᱠᱟᱱᱟ ᱾ ᱱᱟᱯᱟᱭ ᱜᱮ᱾
ᱚ
ᱦᱮᱸ ᱟᱫᱚ ᱪᱮᱫ ᱠᱚᱯᱮ ᱠᱟᱹᱢᱤ ᱵᱟᱰᱟᱭᱮᱫᱼᱟ ᱥᱮ
ᱮᱠᱷᱚᱱ ᱫᱚ ᱪᱮᱫ ᱜᱮ ᱚᱱᱠᱟ ᱫᱚ ᱠᱟᱹᱢᱤ ᱦᱚᱸ ᱵᱟᱝ ᱦᱩᱭᱩᱜ ᱠᱟᱱ ᱫᱚᱢᱮ ᱩᱫᱽᱜᱟᱹᱨ ᱠᱟᱱᱟ ᱥᱮ ᱛᱟᱫᱚ ᱠᱟᱹᱢᱤ ᱫᱚ ᱵᱟᱝ ᱦᱩᱭᱩᱜ ᱠᱟᱱᱟ ᱟᱨᱠᱤ ᱚᱲᱟᱜ ᱠᱚᱨᱮ ᱜᱮ ᱟᱯᱮ ᱥᱮᱫ ᱜᱮ ᱪᱮᱫ ᱞᱮᱠᱟ?
ᱛᱤ ᱨᱮ ᱟᱞᱮ ᱥᱮᱱ ᱢᱟ ᱟᱹᱰᱤ ᱪᱚᱨᱚᱠ ᱵᱩᱡᱷᱟᱹᱜ ᱠᱟᱱᱟ ᱢᱟᱴ ᱫᱷᱟᱨᱮ ᱞᱮ ᱩᱰᱩᱝ ᱠᱟᱱᱟ ᱦᱚᱭᱮᱜᱼᱟᱭ ᱛᱤᱱᱟᱹᱜ ᱪᱚᱨᱚᱠ ᱾ ᱞᱚᱞᱚ ᱦᱚᱸ ᱵᱟᱝ ᱵᱩᱡᱷᱟᱹᱜ ᱠᱟᱱᱟ ᱱᱤᱛ ᱢᱟ ᱟᱢ ᱢᱟᱢ ᱞᱟᱹᱭᱫᱟ ᱪᱮᱛᱟ ᱚᱱᱠᱟ?
ᱟᱫᱚ ᱟᱨ ᱟᱫᱚ ᱦᱩᱭᱩᱜ ᱠᱟᱱᱟ ᱤᱧ ᱫᱚ ᱚᱲᱟᱜ ᱨᱮ ᱢᱤᱱᱟᱹᱧ ᱟ ᱛᱚ ᱟᱫᱚ ᱚᱱᱟ ᱠᱷᱟᱹᱛᱤᱨ ᱛᱮ ᱟᱹᱰᱤ ᱩᱫᱽᱜᱟᱹᱨ ᱠᱟᱱᱟ ᱾ ᱤᱧ ᱫᱚ ᱵᱟᱨᱦᱮ ᱥᱮᱫ ᱫᱚ ᱵᱟᱹᱧ ᱛᱩᱜ ᱠᱟᱱᱟ ᱥᱮ ᱚᱱᱟ ᱠᱷᱟᱹᱛᱤᱨ ᱛᱮ ᱵᱟᱹᱧ ᱩᱰᱩᱠ ᱟᱠᱟᱱᱟ ᱵᱟᱨᱦᱮ ᱥᱮᱫ ᱫᱚ ᱾
ᱟᱫᱚ ᱵᱟᱦᱨᱮ ᱥᱮᱱ ᱩᱰᱩᱝ ᱢᱟ ᱞᱟᱹᱠᱛᱤ ᱠᱟᱱᱟ ᱛᱟᱦᱚᱞᱮ
ᱦᱮᱸ ᱞᱟᱹᱠᱛᱤ ᱫᱚ ᱞᱟᱹᱠᱛᱤ ᱠᱟᱱᱟ ᱟᱫᱚ ᱱᱤᱛᱚᱜ ᱫᱚ ᱳᱰᱚᱝ ᱨᱮᱱᱟᱜ ᱚᱠᱛᱚ ᱛᱚ ᱪᱟᱵᱟᱭ ᱮᱱᱟ ᱟᱭᱩᱵ ᱮᱱᱟ ᱱᱤᱛᱚᱜ ᱫᱚ ᱩᱰᱩᱝ ᱦᱳᱭ ᱠᱚᱜᱼᱟ ᱡᱚᱫᱤ ᱮᱱᱟᱝ ᱩᱰᱩᱝ ᱦᱩᱭ ᱟᱫᱚ ᱵᱟᱹᱧ ᱩᱰᱩᱝ ᱞᱮᱱᱟ ᱤᱧᱫᱚ
ᱦᱩᱸ ᱟᱫᱚ ᱱᱤᱛ ᱫᱚ ᱵᱟᱠᱚ ᱚᱰᱚᱝ ᱦᱚᱪᱚᱣᱟᱜᱼᱟ ᱥᱮ ᱪᱮᱫ
ᱩᱰᱩᱠ ᱫᱚ ᱩᱰᱩᱠ ᱫᱚ ᱩᱰᱩᱠ ᱦᱪᱚᱣᱟᱜ ᱜᱮᱠᱚ ᱟᱫᱚ ᱚᱲᱟᱜ ᱨᱮᱱ ᱦᱚᱲ ᱫᱚ ᱟᱫᱚ ᱢᱮᱱᱟᱠᱚ ᱜᱚᱜᱚ ᱵᱟᱵᱟ ᱛᱟᱠᱚ ᱫᱚᱠᱚ ᱞᱟᱹᱭ ᱟᱠᱚ ᱱᱤᱛᱚᱜ ᱫᱚ ᱟᱹᱭᱩᱵ ᱱᱟ ᱠᱩᱲᱤ ᱜᱤᱫᱽᱨᱟᱹ ᱥᱮ ᱚᱱᱟ ᱠᱷᱟᱹᱛᱤᱨ ᱛᱮ ᱟᱫᱚ ᱱᱤᱛᱚᱜ ᱫᱚ ᱵᱟᱝ ᱠᱚ ᱩᱰᱩᱝ ᱦᱚᱪᱚᱣᱟᱜᱼᱟ
ᱚ ᱪᱮᱫᱟᱜ? ᱵᱟᱝᱟ ᱤᱧ ᱞᱟᱹᱭᱫᱟᱹᱧ ᱡᱮ ᱪᱮᱫᱟᱜ ᱠᱩᱲᱤ ᱜᱤᱫᱽᱨᱟᱹ ᱫᱚ ᱵᱟᱠᱚ ᱩᱰᱩᱝ ᱦᱚᱪᱚ ᱟᱠᱚᱣᱟ ᱩᱱᱤ ᱫᱚ ᱪᱮᱫ ᱟᱫᱚᱜᱼᱟᱭ ᱥᱮ ᱪᱮᱫ ᱥᱮ ᱨᱟᱥᱛᱟ ᱵᱟᱭ ᱴᱷᱤᱠᱟ
ᱦᱮᱸ ᱠᱩᱲᱤ ᱜᱤᱫᱽᱨᱟᱹ ᱫᱚ ᱮᱭ ᱠᱟᱨᱚᱱ ᱛᱮ ᱵᱟᱝᱠᱚ ᱩᱰᱩᱝ ᱦᱚᱪᱚ ᱟᱠᱚᱣᱟ ᱠᱩᱲᱤ ᱜᱤᱫᱽᱨᱟᱹ ᱟᱨ ᱠᱚᱲᱟ ᱜᱤᱫᱽᱨᱟᱹ ᱛᱟᱞᱟ ᱨᱮᱫᱚ ᱵᱷᱮᱜᱟᱨ ᱫᱚ ᱢᱮᱱᱟᱜ ᱜᱮᱭᱟ ᱵᱟᱲᱟᱭ ᱜᱮᱭᱟᱢ ᱚᱱᱟ ᱫᱚ ᱛᱮᱢᱱᱤ ᱠᱩᱲᱤ ᱜᱤᱫᱽᱨᱟᱹ ᱫᱚ
ᱱᱮᱛᱟᱨ ᱢᱟᱛᱚ ᱠᱩᱲᱤ ᱜᱤᱫᱽᱨᱟᱹ ᱠᱚ ᱞᱟᱹᱭ ᱮᱫᱟ ᱪᱮᱛᱟ ᱠᱚᱲᱟ ᱜᱤᱫᱽᱨᱟᱹ ᱠᱩᱲᱤ ᱜᱤᱫᱽᱨᱟᱹ ᱛᱟᱞᱟ ᱨᱮ ᱠᱚᱱᱳ ᱯᱷᱟᱨᱟᱠ ᱵᱟᱹᱱᱩᱜ ᱟ
ᱦᱮᱸ ᱦᱮᱸ ᱛᱚ ᱯᱷᱟᱨᱟᱠ ᱫᱚ ᱱᱮᱛᱟᱨᱼᱟᱜ ᱡᱟᱦᱟᱸ ᱡᱩᱜ ᱦᱮᱡ ᱠᱟᱱᱟ ᱥᱮ ᱚᱱᱟ ᱡᱩᱜ ᱨᱮᱫᱚ
ᱠᱩᱲᱤ ᱜᱤᱫᱽᱨᱟᱹ ᱫᱚ ᱚᱠᱟ ᱱᱮᱛᱟᱨ ᱠᱩᱲᱤ ᱜᱤᱫᱽᱨᱟᱹ ᱠᱚ ᱵᱟᱹᱲᱤᱡ ᱪᱟᱵᱟᱣ ᱠᱟᱱᱟ ᱯᱟᱛᱟ ᱪᱷᱟᱛᱟ ᱫᱟᱸᱬᱟᱱ ᱛᱮ ᱩᱱᱠᱩ ᱫᱚ ᱪᱮᱫ ᱠᱚ ᱢᱚᱱᱮᱭᱟ ᱢᱚᱱᱮᱭᱟᱠᱚ ᱠᱩᱲᱤ ᱠᱚᱲᱟ ᱫᱚ ᱠᱚᱱᱳ ᱯᱷᱟᱨᱠ ᱵᱟᱹᱱᱩᱜ ᱠᱩᱲᱤ ᱠᱚᱲᱟ ᱫᱚ ᱮᱠᱷᱱ ᱫᱚ ᱯᱩᱨᱟᱹ ᱢᱤᱞ ᱜᱮ ᱠᱤᱱᱛᱩ ᱡᱟᱦᱟᱸ ᱡᱟᱦᱟᱸᱭ ᱢᱤᱫᱴᱮᱱ ᱵᱩᱫᱽᱫᱷᱤᱢᱟᱱ ᱥᱮ ᱡᱟᱦᱟᱸᱭ ᱢᱤᱫᱴᱮᱱ ᱟᱹᱠᱤᱞ ᱜᱮᱭᱟᱱ ᱦᱚᱲ ᱩᱱᱤ ᱛᱚ ᱵᱩᱡᱽ ᱫᱟᱲᱮᱭᱟᱜᱼᱟ ᱥᱮ ᱡᱮ ᱤᱭᱟᱹ ᱪᱮᱫᱠᱟ ᱵᱷᱮᱜᱟᱨ ᱢᱮᱱᱟᱜ ᱟ ᱥᱮ ᱵᱟᱹᱱᱩᱜᱼᱟ ᱡᱟᱦᱟᱸᱭ ᱩᱱᱠᱩ ᱱᱮᱥ ᱢᱟᱱᱮ ᱡᱟᱦᱟᱸᱭ ᱱᱤᱛᱚᱜ ᱠᱚ ᱦᱟᱨᱟ ᱡᱩᱣᱟᱹᱱ ᱠᱟᱱᱟ ᱠᱚ ᱩᱱᱠᱩ ᱫᱚᱠᱚ ᱵᱩᱡᱷᱟᱹᱣᱟ ᱠᱤ ᱵᱟᱠᱚ ᱵᱩᱡᱷᱟᱹᱣ ᱟ ᱡᱟᱦᱟᱸᱭ ᱢᱤᱫᱴᱮᱱ ᱵᱚᱭᱮᱥ ᱦᱳᱭ ᱧᱚᱜ ᱠᱟᱱ ᱛᱟᱭᱟ ᱩᱢᱮᱨ ᱦᱳᱭ ᱟᱠᱟᱱ ᱛᱟᱭᱟ ᱩᱱᱤ ᱜᱮᱥᱮ ᱵᱩᱡᱷᱟᱹᱣᱟᱭ ᱯᱷᱟᱨᱟᱠ ᱢᱮᱱᱟᱜ ᱟ ᱥᱮ ᱵᱟᱝ ᱢᱮᱱᱟᱜᱼᱟ
ᱦᱮᱸ ᱚᱱᱟ ᱢᱟ ᱴᱷᱤᱠ ᱠᱟᱛᱷᱟᱢ ᱞᱟᱹᱭ ᱠᱮᱫᱟ ᱦᱮᱸ ᱛᱟᱦᱞᱮ ᱤᱧ ᱢᱤᱫᱴᱤᱡ ᱤᱧ ᱠᱩᱞᱤᱭᱮᱫ ᱢᱮᱭᱟ ᱡᱮ ᱟᱢ ᱞᱟᱹᱭ ᱠᱮᱫᱟᱢ ᱡᱮ ᱡᱟᱦᱟᱸᱭ ᱠᱩᱲᱤ ᱜᱤᱫᱽᱨᱟᱹ ᱠᱚᱫᱚ ᱦᱟᱴ ᱯᱟᱛᱟ ᱠᱚᱠᱚ ᱫᱟᱸᱬᱟᱱ ᱠᱟᱱᱟ ᱩᱱᱠᱩ ᱫᱚ ᱵᱟᱹᱲᱤᱡᱼᱚᱜ ᱠᱟᱱᱟ ᱠᱚ ᱦᱮᱸᱥᱮ ᱢᱮᱞᱟ ᱯᱟᱛᱟ ᱠᱚᱠᱚ ᱫᱟᱸᱬᱟᱱ ᱠᱟᱱᱟ ᱟᱪᱪᱷᱟ ᱴᱷᱤᱠ ᱜᱮᱭᱟ ᱢᱟᱱᱟᱣ ᱮᱫᱟᱹᱧ ᱠᱤᱱᱛᱩ ᱚᱱᱠᱟᱛᱮ ᱢᱟᱛᱚ ᱠᱚᱲᱟ ᱜᱤᱫᱽᱨᱟᱹ ᱦᱚᱸ ᱛᱚᱠᱚ ᱵᱟᱹᱲᱤᱡᱚᱜ ᱠᱟᱱᱟ ᱩᱱᱠᱩ ᱦᱟᱴ ᱯᱟᱛᱟ ᱠᱚ ᱫᱟᱬᱟᱱ ᱠᱟᱱᱟ
ᱢᱟᱱᱮ ᱟᱥ ᱢᱟᱱᱮ ᱟᱥᱚᱞ ᱫᱚ ᱪᱮᱫ ᱦᱩᱭᱩᱜ ᱠᱟᱱᱟ ᱞᱟᱹᱭ ᱢᱮᱥᱮ ᱢᱟᱱᱮ ᱦᱟᱴ ᱯᱟᱛᱟ ᱠᱚᱦᱚᱸ ᱵᱟᱹᱧ ᱢᱮᱱᱟ ᱡᱮ ᱦᱟᱴ ᱯᱟᱛᱟ ᱠᱚ ᱠᱷᱟᱨᱟᱯ ᱜᱮᱭᱟ ᱥᱮ ᱡᱟᱛ ᱠᱚ ᱠᱷᱟᱨᱟᱯ ᱜᱮᱭᱟ ᱥᱮ ᱯᱷᱳᱱ ᱦᱚᱸ ᱠᱷᱟᱨᱟᱯ ᱜᱮᱭᱟ ᱡᱚᱛᱚ ᱡᱮᱢᱚᱱ ᱯᱷᱳᱱ ᱨᱮ ᱡᱟᱦᱟᱸᱛᱤᱱᱟᱹᱜ ᱥᱳᱥᱟᱞ ᱢᱤᱰᱤᱭᱟ ᱠᱚ ᱚᱱᱟ ᱠᱚ ᱠᱷᱟᱨᱟᱯ ᱜᱮ ᱠᱷᱟᱨᱟᱯ ᱫᱚ ᱪᱮᱫ ᱜᱮ ᱵᱟᱝ ᱠᱷᱟᱨᱟᱯᱟ ᱠᱷᱟᱨᱟᱯ ᱫᱚ ᱟᱵᱚ ᱱᱤᱡᱮ ᱛᱮᱜᱮ ᱵᱚᱱ ᱠᱷᱟᱨᱟᱯᱚᱜ ᱛᱟᱦᱮᱱ ᱜᱮᱭᱟ
ᱦᱸ
ᱟᱫᱚ ᱱᱚᱜᱼᱚᱭ ᱡᱮᱢᱚᱱ ᱫᱚᱢᱮ ᱜᱟᱱ ᱚᱨᱠᱮᱥᱴ ᱴᱟᱨ ᱥᱮ ᱱᱚᱜᱼᱚᱭ ᱧᱤᱫᱟᱹ ᱠᱚ ᱡᱟᱦᱟᱸ ᱥᱟᱱᱛᱟᱲᱤ ᱜᱟᱭᱟᱱ ᱠᱚ ᱦᱩᱭᱩᱜᱼᱟ ᱪᱟᱞᱟᱜ ᱟᱠᱚ ᱴᱷᱤᱠ ᱜᱮᱭᱟ ᱪᱟᱞᱟᱜ ᱠᱟᱛᱮ ᱠᱤᱪᱷᱩ ᱠᱤᱪᱷᱩ ᱢᱮᱱᱟᱜ ᱠᱚᱣᱟ ᱢᱟᱱᱮ ᱵᱟᱠᱚ ᱵᱩᱡᱷᱟᱹᱣᱟ ᱟᱨᱠᱤ ᱠᱩᱲᱤ ᱜᱤᱫᱽᱨᱟᱹ ᱠᱚ ᱠᱟᱹᱴᱤᱡ ᱩᱢᱮᱨ ᱨᱮᱱ ᱥᱮ ᱠᱚᱲᱟ ᱜᱤᱫᱽᱨᱟᱹ ᱦᱚᱸ ᱠᱟᱹᱴᱤᱡ ᱠᱟᱹᱴᱤᱡ ᱵᱟᱝᱠᱚ ᱵᱩᱡᱷᱟᱹᱣ ᱛᱟᱦᱮᱱᱟ ᱟᱨᱠᱤ ᱢᱟᱱᱮ ᱵᱟᱝ ᱜᱟᱱ ᱞᱮᱠᱟᱱᱟᱜ ᱡᱤᱱᱤᱥ ᱠᱚ ᱠᱚᱨᱟᱣ ᱵᱟᱲᱟᱭᱟᱠᱚ ᱟᱫᱚ ᱦᱮᱸ
ᱦᱮᱸ ᱱᱚᱶᱟ ᱟᱹᱰᱤ ᱵᱟᱹᱲᱤᱡ ᱜᱮᱭᱟ ᱠᱤᱱᱛᱩ ᱟᱫᱚ ᱩᱱᱠᱩ ᱫᱚ ᱟᱫᱚ ᱚᱠᱚᱭ ᱥᱤᱠᱷᱣ ᱠᱟᱣᱟ ᱠᱚᱟᱭ
ᱟᱫᱚ ᱥᱤᱠᱠᱷ ᱫᱚ ᱪᱮᱫ ᱢᱟᱱᱮ ᱜᱚ ᱵᱟᱵᱟ ᱩᱯᱚᱨ ᱜᱮᱛᱚ ᱡᱮᱦᱮᱛᱩ ᱢᱤᱫᱴᱮᱱ ᱜᱤᱫᱽᱨᱟᱹ ᱜᱤᱫᱽᱨᱟᱹ ᱡᱷᱚᱛᱚ ᱠᱤᱪᱷᱩ ᱫᱟᱭᱤᱛᱚ ᱛᱚ ᱢᱟ ᱢᱤᱫᱴᱮᱱ ᱜᱚᱵᱟᱵᱟᱣᱟᱜ ᱚᱯᱚᱨ ᱜᱮᱥᱮ ᱟᱫᱚ ᱡᱩᱫᱤ ᱜᱚᱼᱵᱟᱵᱟ ᱚᱱᱠᱟᱱ ᱥᱤᱠᱷᱱᱟᱹᱛ ᱵᱟᱝᱠᱤᱱ ᱮᱢ ᱫᱟᱲᱮ ᱟᱠᱟᱫᱮ ᱛᱟᱦᱚᱞᱮ ᱜᱤᱫᱽᱨᱟᱹ ᱢᱟᱭ ᱚᱱᱠᱟᱜ ᱜᱮ ᱵᱟᱹᱞᱴᱟᱹᱜ ᱜᱮᱭᱟ ᱡᱚᱛᱚ ᱦᱚᱲ ᱜᱮ
ᱦᱳᱭ ᱟᱫᱚ ᱚᱱᱟᱜᱮ ᱚᱱᱟᱜᱤᱧ ᱞᱟᱹᱭᱮᱫ ᱛᱟᱦᱮᱸᱜ ᱟᱢ ᱡᱮᱨᱚᱠᱚᱢ ᱞᱟᱹᱭ ᱠᱮᱫᱟ ᱡᱮ ᱠᱩᱲᱤ ᱜᱤᱫᱽᱨᱟᱹ ᱫᱚ ᱟᱭᱩᱵ ᱵᱮᱲᱟ ᱫᱚ ᱵᱟᱠᱚ ᱩᱰᱩᱠᱚᱜᱼᱟ ᱟᱫᱚ ᱱᱮᱛᱟᱨ ᱫᱤᱱ ᱨᱮᱢᱟᱛᱚ ᱡᱚᱛᱚ ᱦᱚᱲ ᱜᱮ ᱠᱩᱲᱤ ᱜᱤᱫᱽᱨᱟᱹ ᱠᱚ ᱚᱞᱚᱜ ᱯᱟᱲᱦᱟᱜ ᱠᱟᱱᱟ ᱠᱚ ᱵᱩᱡᱷᱟᱹᱣ ᱫᱟ ᱠᱚ
ᱦᱮᱸ ᱟᱫᱚ ᱦᱚᱸᱜᱼᱚᱭ ᱚᱞ ᱯᱟᱲᱦ ᱛᱮ ᱡᱟᱦᱟᱸ ᱢᱟᱱᱮ ᱱᱮᱛᱟᱨ ᱡᱟᱦᱟᱸᱛᱤᱱᱟᱹᱜ ᱠᱚ ᱚᱞᱚᱜ ᱯᱟᱲᱦᱟᱜ ᱠᱟᱱᱟ ᱞᱟᱯᱷᱟᱝ ᱜᱮ ᱠᱚ ᱪᱟᱜ ᱠᱟᱱᱟ ᱛᱮ ᱟᱫᱚ ᱩᱱᱠᱩᱣᱟᱜ ᱵᱩᱫᱫᱷᱤ ᱜᱭᱟᱱ ᱦᱚᱸ ᱮᱠᱴᱩ ᱡᱟᱹᱥᱛᱤ ᱠᱟᱱ ᱛᱟᱠᱚᱣᱟ
ᱡᱟᱹᱥᱛᱤᱜ ᱠᱟᱱ ᱛᱟᱠᱚᱣᱟ
ᱢᱟᱱᱮ ᱩᱱᱠᱩ ᱫᱚ ᱱᱚᱝᱠᱟ ᱠᱚ ᱢᱚᱱᱮᱭᱟ ᱢᱚᱱᱮᱭᱟ ᱠᱚ ᱠᱚᱲᱟ ᱜᱤᱫᱽᱨᱟᱹ ᱠᱚᱲᱟ ᱜᱤᱫᱽᱨᱟᱹ ᱥᱚᱢᱟᱱ ᱠᱤᱱᱛᱩ ᱡᱟᱦᱟᱸ ᱢᱤᱫᱴᱟᱝ ᱦᱳᱭ ᱦᱮᱸ ᱵᱟᱝ ᱫᱚ ᱡᱟᱦᱟᱸᱭ ᱢᱤᱫᱴᱟᱝ ᱢᱮᱨᱟᱱ ᱢᱤᱫᱴᱮᱱ ᱜᱤᱫᱽᱨᱟᱹ ᱥᱮ ᱠᱩᱲᱤ ᱜᱤᱫᱽᱨᱟᱹ ᱩᱱᱤᱜᱮ ᱩᱱᱤ ᱫᱚ ᱟᱭᱟᱜ ᱢᱟᱱᱮ ᱟᱭᱟᱜ ᱵᱩ ᱛᱤᱫᱚ ᱴᱷᱤᱠ ᱜᱮᱭᱟ ᱟᱡ ᱫᱚᱭ ᱢᱚᱱᱮᱭᱟ ᱡᱮ ᱠᱩᱲᱤ ᱜᱤᱫᱨᱟᱹ ᱠᱚᱲᱟ ᱜᱤᱫᱨᱟᱹ ᱫᱚ ᱠᱚᱱᱚ ᱫᱤᱱ ᱥᱚᱢᱟᱱ ᱫᱚ ᱵᱟᱝᱠᱚ ᱦᱩᱭ ᱫᱟᱲᱮᱭᱟᱜᱼᱟ ᱠᱤᱱᱛᱩ ᱩᱱᱠᱩ ᱠᱟᱹᱴᱤᱡ ᱩᱢᱮᱨ ᱨᱮᱱ ᱫᱚ ᱚᱱᱠᱟ ᱠᱚ ᱢᱚᱱᱮᱭᱟ ᱱᱚᱜᱼᱚᱭ ᱦᱟᱴ ᱯᱟᱛᱟ ᱠᱚ ᱫᱟᱬᱟᱱᱟ ᱢᱚᱡᱽ ᱜᱮᱠᱚ ᱢᱚᱱᱮᱭᱟ ᱢᱚᱡᱽ ᱜᱮᱠᱚ ᱵᱩᱡᱷᱟᱹᱣᱟ
ᱦᱩᱸ
ᱮᱱᱮᱡ ᱟᱠᱚ
ᱦᱳᱭ ᱮᱱᱮᱡ ᱥᱮᱨᱮᱧ ᱢᱟ ᱫᱚᱨᱠᱟᱨ ᱜᱮ ᱠᱟᱱᱟ ᱥᱮ ᱟᱞᱮᱥᱮᱱ ᱪᱮᱫ
ᱦᱚᱸ ᱴᱷᱤᱠ ᱜᱮᱭᱟ ᱦᱮᱸ ᱢᱮᱱᱫᱟᱹᱧ ᱡᱮ ᱟᱯᱮᱥ ᱟᱯᱮ ᱟᱯᱮ ᱫᱚ ᱚᱠᱟ ᱫᱤᱥᱚᱢ ᱠᱟᱱᱟ ᱯᱮ
ᱟᱞᱮ ᱫᱚ ᱦᱩᱭᱩᱜ ᱠᱟᱱᱟᱞᱮ ᱥᱤᱠᱟᱹᱨ ᱫᱤᱥᱚᱢ ᱦᱮᱸ ᱟᱫᱚ ᱪᱤᱠᱟᱹ ᱠᱟᱱᱟ ᱥᱤᱠᱟᱹᱨ ᱫᱤᱥᱚᱢ ᱢᱚᱛ ᱛᱚ ᱟᱹᱰᱤ ᱱᱟᱯᱟᱭ ᱫᱤᱥᱚᱢ ᱠᱟᱱᱟ ᱥᱮ ᱟᱞᱮ ᱱᱚᱛᱮ ᱫᱚ ᱵᱤᱨ ᱵᱩᱨᱩ ᱫᱟᱨᱮ ᱱᱟ ᱱᱟᱹᱲᱤ ᱢᱮᱱᱟᱜ ᱟᱠᱟᱫᱟ
ᱟᱫᱚ ᱚᱱᱟ ᱚᱱᱟᱜᱤᱧ ᱢᱮᱱᱟ ᱟᱯᱮ ᱥᱮᱫ ᱢᱟᱱᱮ ᱚᱱᱠᱟ ᱤᱭᱟᱹ ᱠᱚ ᱚᱱᱠᱟ ᱥᱟᱱᱰᱮ ᱠᱚ ᱧᱤᱫᱟᱹ ᱚᱱᱠᱟ ᱚᱨᱠᱮᱥᱴᱟᱨ ᱠᱚ ᱦᱩᱭᱩᱜ ᱜᱮᱭᱟ ᱥᱮ ᱵᱟᱝ
ᱚ ᱟᱞᱮ ᱥᱮᱱ ᱫᱚ ᱧᱤᱫᱟᱹ ᱚᱨᱠᱮᱥᱴᱟᱨ ᱫᱚ ᱫᱚᱢᱮ ᱦᱩᱭᱩᱜᱼᱟ ᱟᱨ ᱠᱚᱲᱟ ᱜᱤᱫᱽᱨᱟᱹ ᱠᱩᱲᱤ ᱜᱤᱫᱽᱨᱟᱹ ᱫᱚᱢᱮ ᱠᱚ ᱪᱟᱞᱟᱜᱼᱟ ᱠᱟᱹᱴᱤᱡ ᱠᱟᱹᱴᱤᱡ ᱟᱨ ᱦᱟᱺᱰᱤ ᱠᱚᱣ ᱧᱩ ᱠᱟᱛᱮᱮᱫ ᱫᱚᱢᱮ ᱠᱚ ᱮᱱᱮᱡ ᱵᱟᱲᱟᱭᱟ ᱠᱚ ᱞᱚᱥᱚᱫ ᱠᱚᱨᱮ ᱦᱚᱸᱠᱚ ᱜᱷᱚᱞᱴᱟᱜ ᱜᱮᱭᱟ ᱡᱚᱠᱷᱚᱱ ᱛᱚᱠᱷᱚᱱ ᱢᱟ ᱧᱮᱞ ᱟᱠᱟᱜ ᱠᱚᱣᱟ ᱟᱨ ᱡᱟᱛᱨᱟ ᱯᱟᱛᱟ ᱠᱚᱫᱚ ᱱᱮᱛᱟᱨ ᱟᱫᱚ ᱵᱟᱹᱭ ᱵᱟᱹᱭ ᱛᱮᱠᱚ ᱵᱟᱹᱜᱤ ᱤᱫᱤᱭᱮᱫᱟ ᱢᱟᱱᱮ ᱯᱟᱹᱦᱤᱞ ᱫᱚ ᱚᱱᱟ ᱜᱟᱭᱟᱱ ᱥᱮ ᱡᱟᱛᱨᱟ ᱠᱚᱫᱚ ᱦᱩᱭᱩᱜ ᱠᱟᱱ ᱛᱟᱦᱮᱸᱦᱫᱼᱟ ᱱᱮᱛᱟᱨ ᱫᱚ ᱚᱱᱟ ᱜᱟᱭᱟᱱ ᱡᱟᱛᱨᱟ ᱡᱟᱛᱨᱟ ᱵᱚᱫᱚᱞ ᱛᱮᱫᱚ ᱱᱮᱛᱟᱨ ᱫᱚ ᱚᱱᱟ ᱡᱟᱦᱟᱸ ᱰᱤᱡᱮ ᱞᱟᱜᱽᱲᱮ ᱥᱮ ᱚᱨᱠᱮᱥᱴᱨᱟ ᱚᱱᱟᱜᱮ ᱡᱟᱹᱥᱛᱤ ᱦᱩᱭᱩᱜ ᱠᱟᱱᱟ ᱟᱨ ᱚᱱᱟ ᱥᱟᱶᱛᱮ ᱦᱟᱺᱰᱤ ᱯᱟᱹᱣᱨᱟᱹ ᱧᱩ ᱠᱟᱛᱮ ᱚᱠᱟ ᱠᱚᱨᱮ ᱵᱮᱵᱟᱹᱲᱤᱡ ᱠᱟᱹᱢᱤ ᱠᱚ ᱠᱚᱨᱟᱣᱮᱫᱼᱟ
ᱦᱮᱸ ᱢᱟᱱᱮ ᱟᱵᱚᱣᱟᱜ ᱞᱟᱠᱪᱟᱨ ᱠᱚᱫᱚ ᱱᱮᱛᱟᱨ ᱫᱚ ᱡᱚᱛᱚᱜ ᱜᱮ ᱟᱜ ᱤᱫᱤᱜ ᱠᱟᱱ ᱛᱟᱵᱚᱱᱟ ᱢᱟᱱᱮ ᱟᱵᱚ ᱥᱚᱢᱟᱡ ᱨᱮᱱ ᱦᱚᱲᱜᱮ ᱵᱟᱝᱵᱩᱱ ᱵᱷᱟᱜᱮ ᱵᱷᱟᱜᱮ ᱵᱟᱝ ᱢᱮᱱᱟᱜ ᱵᱚᱱᱟ ᱡᱮ ᱟᱵᱚ ᱥᱚᱢᱟᱡ ᱵᱩᱱ ᱢᱚᱸᱡᱽ ᱛᱮᱵᱚᱱ ᱫᱚᱦᱚᱭᱟ ᱥᱮ ᱡᱟᱦᱟᱸᱭ ᱥᱟᱭ ᱠᱷᱚᱱᱟᱜ ᱦᱟᱯᱲᱟᱢ ᱠᱚ ᱠᱚ ᱢᱟᱱᱮ ᱛᱚᱞ ᱫᱚᱦᱚ ᱠᱟᱛᱮᱫ ᱱᱤᱛ ᱦᱟᱹᱵᱤᱡ ᱟᱵᱚ ᱦᱚᱸᱜᱼᱚᱭ ᱵᱚᱱ ᱚᱱᱟ ᱞᱟᱠᱪᱟᱨ ᱜᱮ ᱢᱮᱱᱟᱜ ᱵᱚᱱᱟ ᱞᱟᱠᱪᱟᱨ ᱵᱚᱱ ᱟᱵᱚᱱ ᱠᱚᱨᱟᱣᱟ ᱠᱤᱱᱛᱩ ᱚᱱᱟ ᱞᱟᱠᱪᱟᱨ ᱫᱚ ᱵᱟᱹᱭ ᱵᱟᱹᱭᱛᱮ ᱟᱫᱚᱜ ᱠᱟᱱᱟ
ᱦᱩᱸ
ᱛᱟᱵᱚᱱᱟ ᱥᱮ ᱱᱮᱛᱟᱨᱟᱜ ᱡᱟᱦᱟᱸ ᱰᱤᱡᱮ ᱮᱱᱮᱡ ᱠᱚ ᱡᱟᱦᱟᱸ ᱱᱮᱛᱟᱨ ᱩᱰᱩᱠ ᱠᱟᱱᱟ ᱠᱚ ᱥᱟᱣᱩᱱᱰ ᱠᱚ ᱚᱱᱟ ᱛᱮᱜᱮ ᱛᱚ ᱟᱵᱚ ᱥᱟᱱᱛᱟᱲ ᱨᱮᱱ ᱥᱟᱱᱛᱟᱲ ᱥᱚᱢᱟᱡᱽ ᱨᱮᱱ ᱡᱟᱦᱟᱸ ᱛᱤᱱᱟᱹᱜ ᱢᱮᱱᱟᱜ ᱠᱚ ᱩᱱᱠᱩ ᱨᱮᱱ ᱜᱮᱛᱚ ᱚᱱᱠᱟ ᱪᱟᱞᱟᱜ ᱠᱟᱱᱟ ᱠᱚ ᱚᱱᱟᱴᱟᱜ ᱜᱮ ᱫᱚᱢᱮ ᱠᱚ ᱠᱩᱥᱤᱭᱟᱜ ᱠᱟᱱᱟ ᱟᱵᱚᱣᱟᱜ ᱟᱥᱚᱞ ᱞᱟᱠᱪᱟᱨ ᱫᱚ ᱟᱫ ᱪᱟᱵᱟᱜ ᱠᱟᱱᱟ ᱦᱮᱸ
ᱦᱮᱸ ᱟᱫᱚ ᱚᱱᱟ ᱦᱚᱸ ᱴᱷᱤᱠ ᱜᱮᱢ ᱞᱟᱹᱭ ᱟᱠᱟᱫᱟ ᱡᱮ ᱦᱮᱸ ᱤᱧ ᱫᱚ
ᱢᱟ ᱟᱢ ᱯᱟᱥ ᱞᱟᱹᱭ ᱢᱮ
ᱪᱮᱫ ᱮᱢ ᱠᱩᱞᱤᱧ ᱠᱟᱱ ᱛᱟᱦᱮᱸᱫ ᱞᱟᱹᱭ ᱞᱮᱢ
ᱦᱮᱸ ᱠᱩᱞᱤ ᱢᱮᱭᱟ ᱢᱟ ᱟᱢ ᱯᱩᱭᱞᱩ ᱞᱟᱹᱭ ᱢᱮ ᱢᱟ ᱟᱨ ᱠᱩᱞᱤᱭᱮᱫ ᱢᱮᱭᱟ
ᱟᱫᱚ ᱤᱧ ᱞᱟᱹᱭ ᱛᱟᱦᱮᱸᱫ ᱤᱧ ᱚᱱᱮ ᱡᱮᱨᱚᱠᱚᱢ ᱞᱟᱹᱭ ᱠᱮᱫᱟᱢ ᱡᱮ ᱥᱟᱶᱛᱟ ᱨᱮᱱᱟᱜ ᱟᱹᱨᱤ ᱠᱚ ᱥᱮ ᱡᱟᱦᱟᱸ ᱟᱵᱚᱨᱮᱱ ᱦᱟᱯᱲᱟᱢ ᱠᱚ ᱥᱮᱫᱟᱭ ᱠᱷᱚᱱ ᱠᱚ ᱥᱮᱫᱟᱭ ᱠᱷᱚᱱ ᱛᱚᱞ ᱠᱟᱛᱮᱫ ᱠᱚ ᱫᱚᱦᱚ ᱟᱹᱜᱩ ᱞᱮᱫ ᱛᱟᱦᱮᱸᱜᱼᱟ ᱡᱚᱛᱚᱱ ᱠᱟᱛᱮ ᱠᱚ ᱫᱚᱦᱚ ᱞᱮᱫ ᱛᱟᱦᱮᱸᱜᱼᱟ ᱱᱮᱛᱟᱨ ᱟᱫᱚ ᱚᱱᱟ ᱟᱵᱚ ᱫᱚᱵᱚᱱ ᱰᱷᱟᱠᱟ ᱜᱤᱰᱤᱭᱮᱫ ᱛᱮ ᱮᱴᱟᱜᱟᱜ ᱜᱮ ᱡᱟᱹᱥᱛᱤ ᱫᱚ ᱚᱱᱟ ᱡᱟᱦᱟᱸ ᱠᱚᱫᱚ ᱵᱟᱹᱲᱤᱡᱟᱜ ᱚᱱᱟ ᱠᱚᱵᱚᱱ ᱟᱯᱱᱟᱨ ᱮᱫᱟ ᱦᱮᱸ ᱥᱮ ᱟᱫᱚ ᱤᱧ ᱞᱟᱹᱭ ᱫᱟᱹᱧ ᱟᱪᱪᱷᱟ ᱟᱵᱚ ᱦᱚᱭ ᱛᱚ ᱵᱚᱱ ᱢᱚᱱᱮᱭᱮᱫᱟ ᱵᱟᱹᱲᱤᱡ ᱜᱮᱭᱟ ᱢᱮᱱᱛᱮ ᱠᱤᱱᱛᱩ ᱡᱟᱦᱟᱸᱭ ᱠᱚᱠᱚ ᱠᱚᱨᱟᱣᱮᱫᱼᱟ ᱚᱱᱟ ᱡᱤᱱᱤᱥᱴᱟᱜ ᱩᱱᱠᱩ ᱠᱤ ᱵᱟᱠᱚ ᱵᱟᱰᱟᱭᱟ ᱛᱮ ᱩᱱᱠᱩ ᱛᱚ ᱯᱟᱞᱮ ᱠᱚ ᱵᱟᱰᱟᱭᱟ ᱡᱮ ᱱᱚᱣᱟ ᱵᱟᱹᱲᱤᱡ ᱜᱮᱭᱟ ᱟᱫᱚ ᱮᱱᱨᱮᱦᱚᱸ ᱠᱚ ᱠᱚᱨᱟᱣ ᱮᱫᱟ ᱯᱟᱞᱮ ᱚᱱᱟ ᱠᱚ ᱠᱩᱥᱤᱭᱟᱜ ᱠᱟᱱᱟ ᱥᱮ ᱪᱮᱫ? ᱚᱱᱟ ᱛᱮᱜᱮ
ᱦᱮᱸ ᱦᱮᱸ ᱠᱩᱥᱤᱭᱟᱜ ᱠᱟᱱ ᱜᱮᱭᱟ ᱠᱚ ᱟᱫᱚᱢ ᱦᱚᱲ ᱫᱚ ᱚᱱᱟ ᱛᱮᱜᱮ ᱛᱚ ᱵᱟᱠᱷᱟᱱ
ᱟᱫᱚ ᱚᱱᱟ ᱢᱟ ᱴᱷᱤᱠ ᱜᱮᱭᱟ ᱠᱤᱱᱛᱩ ᱚᱱᱟ ᱠᱷᱟᱹᱛᱤᱨ ᱟᱹᱰᱤ ᱵᱮᱵᱟᱹᱲᱤᱡ ᱟᱨ ᱱᱟᱦᱟᱪᱟᱨ ᱠᱟᱹᱢᱤ ᱠᱚ ᱦᱩᱭᱩᱜ ᱠᱟᱱᱟ ᱚᱱᱠᱟᱱ ᱥᱤᱸᱜᱟᱹᱲ ᱟᱠᱷᱲᱟ ᱠᱚᱨᱮ ᱦᱟᱺᱰᱤ ᱯᱟᱹᱣᱨᱟᱹ ᱠᱚᱠᱚ ᱧᱩᱭᱮᱫᱟ ᱟᱨ ᱚᱝᱠᱟ ᱢᱤᱢᱤᱫ ᱥᱚᱢᱚᱭ ᱢᱟᱛᱚ ᱦᱤᱡᱩᱜ ᱜᱮᱭᱟ ᱡᱟᱦᱟᱸ ᱫᱚ
ᱦᱮ ᱢᱟ ᱞᱟᱹᱭ ᱢᱮ
ᱛᱤᱨᱞᱟᱹ ᱦᱚᱯᱚᱱ ᱠᱚ ᱪᱮᱛᱟᱱ ᱟᱹᱰᱤ ᱱᱟᱦᱟᱪᱟᱨ ᱦᱚᱸ ᱦᱩᱭᱩᱜ ᱜᱮᱭᱟ ᱚᱱᱟ ᱠᱚᱨᱮ ᱟᱨ ᱩᱱᱠᱩ ᱵᱤᱨᱩᱫᱽ ᱨᱮ ᱚᱠᱚᱭ ᱦᱚᱸ ᱪᱮᱫ ᱦᱚ ᱵᱟᱠᱚ ᱞᱟᱹᱭᱛᱮ ᱟᱫᱚ ᱚᱸᱰᱮ ᱡᱟᱦᱟᱸ ᱠᱚᱢᱤᱴᱤ ᱠᱚᱠᱚ ᱛᱟᱦᱮᱱ ᱠᱟᱱᱟ ᱡᱟᱦᱟᱸ ᱠᱚ ᱚᱱᱟ ᱠᱚ ᱥᱟᱯᱲᱟᱣ ᱟᱠᱟᱫᱟ ᱩᱱᱠᱩ ᱦᱚᱸᱛᱚ ᱪᱮᱫ ᱦᱚᱸ ᱵᱟᱠᱚ ᱞᱟᱹᱭᱮᱫᱟ ᱚᱱᱟᱫᱚ ᱩᱱᱠᱩᱣᱟᱜ ᱫᱟᱭᱵᱷᱟᱨ ᱛᱟᱦᱮᱸ ᱠᱟᱱᱟ ᱡᱮ ᱩᱱᱠᱩ ᱫᱚ ᱥᱟᱱᱟᱢ ᱦᱚᱲᱟᱜ ᱵᱩᱜᱤ ᱵᱟᱹᱲᱤᱡ ᱠᱚ ᱧᱮᱞ ᱢᱟ ᱢᱮᱱᱠᱷᱟᱱ ᱩᱱᱠᱩ ᱢᱟ ᱵᱟᱠᱚ ᱧᱮᱞ ᱮᱫᱟ ᱦᱳᱭ ᱟᱫᱚ ᱤᱧᱼᱤᱧ ᱚᱱᱟ, ᱚᱱᱟ ᱠᱚ ᱠᱷᱟᱛᱤᱨ ᱦᱮᱸ ᱞᱟᱹᱭ ᱢᱮ
ᱢᱮᱱᱫᱟᱹᱧ ᱚᱱᱟ ᱛᱮᱜᱮ ᱛᱚ ᱱᱚᱝᱠᱟ ᱫᱚ ᱦᱩᱭᱩᱜ ᱠᱟᱱᱟ ᱡᱩᱫᱤ ᱡᱟᱦᱟᱸᱭ ᱠᱚᱢᱤᱴᱤ ᱨᱮᱱ ᱦᱮᱸ ᱵᱟᱝ ᱟᱸᱡᱚᱢᱚᱜ ᱠᱟᱱᱟ? ᱦᱮᱞᱳ ᱦᱮᱸ ᱢᱮᱱᱟᱹᱧ ᱡᱮ ᱱᱚᱜᱼᱚᱭ ᱠᱚᱢᱤᱴᱤ ᱨᱮᱱ ᱡᱟᱦᱟᱸ ᱛᱤᱱᱟᱹᱜ ᱠᱚᱢᱤᱴᱤ ᱨᱮᱱ ᱡᱟᱦᱟᱸ ᱛᱤᱱᱟᱹᱜ ᱦᱚᱲ ᱠᱚ ᱢᱮᱱᱟᱜ ᱠᱚᱣᱟ ᱡᱟᱦᱟᱸᱭ ᱫᱚ ᱚᱱᱟ ᱠᱚ ᱥᱟᱯᱲᱟᱣ ᱫᱟ ᱟᱨᱠᱤ ᱡᱟᱦᱟᱸ ᱚᱱᱟ ᱩᱱᱠᱩ ᱠᱷᱟᱹᱛᱤᱨ ᱦᱩᱭᱩᱜ ᱠᱟᱱᱟ᱾ ᱦᱮᱸ
ᱦᱩᱸ ᱦᱳᱭ
ᱟᱫᱚ ᱩᱱᱠᱩᱩᱜᱮ ᱢᱚᱸᱡᱽᱛᱮ ᱵᱟᱝᱠᱩ ᱯᱚᱨᱤᱪᱟᱞᱚᱱᱟᱭ ᱮᱫᱟ ᱚᱱᱟ ᱠᱷᱟᱹᱛᱤᱨ ᱛᱮᱜᱮ ᱱᱚᱝᱠᱟ ᱢᱟᱱᱮ ᱱᱚᱝᱠᱟ ᱦᱩᱭᱩᱜ ᱠᱟᱱᱟ ᱥᱮ ᱩᱱᱠᱩ ᱮᱸ ᱚᱱᱟᱨᱮ ᱫᱟᱭᱤᱛᱛᱚ ᱨᱮ ᱛᱟᱸᱦᱮᱱ ᱠᱟᱛᱮᱫ ᱢᱤᱫᱴᱮᱱ ᱦᱩᱸ ᱢᱤᱫᱴᱟᱝ ᱛᱤᱨᱞᱟᱹ ᱦᱚᱯᱚᱱ ᱥᱮ ᱢᱤᱫᱴᱟᱝ ᱱᱚᱝᱠᱟ ᱠᱚᱲᱟ ᱜᱤᱫᱽᱨᱟᱹ ᱟᱨ
ᱦᱩᱸᱻ
ᱠᱤ ᱛᱮ ᱵᱟᱠᱚ ᱧᱮᱞ ᱥᱟᱢᱴᱟᱣᱮᱫ ᱠᱚᱛᱮ ᱜᱮᱛᱚ ᱱᱚᱝᱠᱟ ᱫᱚ ᱦᱚᱭᱳᱜ ᱠᱟᱱᱟ᱾ ᱟᱨ ᱟᱵᱚ ᱵᱟᱲᱟᱭ ᱜᱮᱭᱟᱢ ᱟᱵᱚ ᱥᱚᱢᱟᱡᱽ ᱨᱮᱢᱟ ᱦᱟᱺᱰᱤ ᱯᱟᱹᱣᱨᱟᱹ ᱢᱟ ᱞᱟᱦᱟ ᱨᱮ ᱢᱮᱱᱟᱜ ᱛᱟᱵᱚᱱᱟ ᱚᱱᱟ ᱡᱚᱱᱢᱚ ᱠᱷᱚᱱᱟᱜ ᱜᱮ ᱢᱮᱱᱟᱜ ᱫᱚ ᱢᱮᱱᱟᱜᱼᱟ ᱚᱱᱟ ᱫᱚ ᱴᱷᱤᱠ ᱜᱮ ᱪᱮ, ᱟᱫᱚ ᱟᱹᱛᱷᱟᱹᱲᱤ ᱟᱵᱚ ᱥᱟᱱᱛᱟᱲ ᱟᱹᱛᱷᱟᱹᱲᱤ ᱜᱮ ᱯᱟᱹᱣᱨᱟᱹ ᱦᱟᱺᱰᱤ ᱠᱚ ᱧᱩᱭ ᱫᱟ ᱱᱤᱭᱟᱹ ᱫᱚ ᱟᱹᱛᱷᱟᱹᱲᱤ ᱦᱟᱺᱰᱤ ᱯᱟᱹᱣᱨᱟᱹ ᱧᱩ ᱫᱚ ᱤᱧ ᱫᱩᱧ ᱢᱚᱱᱮᱭᱟ ᱵᱟᱝ ᱧᱩ ᱜᱮ ᱵᱷᱟᱜᱮᱭᱟ᱾ ᱠᱤᱱᱛᱩ ᱦᱮᱸ ᱵᱟᱹᱲᱤᱡ ᱜᱮᱭᱟ ᱟᱫᱚ ᱱᱮᱛᱟᱨ ᱫᱚ ᱟᱸᱡᱚᱢ ᱫᱟᱠᱚ ᱚᱠᱚᱭ ᱦᱚᱛᱚ ᱵᱟᱠᱚ ᱟᱸᱡᱚᱢ ᱮᱫᱟ ᱦᱟᱺᱰᱤ ᱯᱟᱹᱣᱨᱟᱹ ᱜᱮ ᱱᱩᱱᱟᱹᱜ ᱠᱚ ᱧᱩ ᱛᱮᱠᱚ ᱜᱷᱳᱨ ᱠᱟᱱᱟ ᱡᱟᱦᱟᱸ ᱫᱚ ᱱᱤᱛᱚᱜ ᱟᱵᱚᱣᱟᱜ ᱥᱚᱢᱟᱡᱽ ᱪᱤᱠᱟᱜ ᱠᱟᱱᱟ ᱵᱟᱝ ᱪᱤᱠᱟᱜ ᱠᱟᱱᱟ ᱩᱱᱠᱩᱣᱟᱜ ᱫᱚ ᱠᱳᱱᱚ ᱚᱱᱟ ᱫᱚ ᱪᱮᱫ ᱜᱮ ᱵᱟᱠᱚ ᱢᱚᱱᱮᱭᱮᱫᱟ ᱠᱚᱱᱚ
ᱥᱚᱢᱟᱡᱽ ᱥᱚᱢᱟᱡᱽ ᱢᱟ ᱟᱹᱰᱤ ᱥᱟᱹᱜᱤᱧ ᱨᱮᱱᱟᱜ ᱠᱟᱛᱷᱟᱢ ᱞᱟᱹᱭ ᱠᱮᱫᱟᱢ᱾ ᱥᱚᱢᱟᱡᱽ ᱢᱟ ᱟᱹᱰᱤ ᱥᱟᱸᱜᱤᱧ ᱨᱮᱱᱟᱜ ᱦᱚᱲ ᱱᱮᱛᱟᱨ ᱚᱱᱟ ᱦᱟᱺᱰᱤ ᱯᱟᱹᱣᱨᱟᱹ ᱧᱩ ᱠᱷᱟᱹᱛᱤᱨ ᱛᱮ ᱚᱲᱟᱜ ᱫᱩᱣᱟᱹᱨ ᱛᱟᱨᱯᱚᱨᱮ ᱟᱠᱚᱨᱮᱱ ᱡᱟᱦᱟᱸᱭ ᱜᱤᱫᱽᱨᱟᱹ ᱠᱚ ᱢᱮᱱᱟᱜ ᱠᱚᱣᱟ ᱵᱟᱹᱦᱩ ᱠᱚ ᱩᱱᱠᱩ ᱦᱚᱸᱠᱚ ᱩᱱᱠᱩ ᱠᱚ ᱰᱷᱤᱞᱟᱹᱭᱮᱫ ᱠᱚᱣᱟ ᱠᱚ ᱚᱱᱠᱟ ᱧᱮᱞᱚᱜ ᱠᱟᱱᱟ ᱥᱩᱨ ᱥᱩᱯᱩᱨ ᱤᱧ ᱦᱚᱸᱧ ᱧᱮᱞ ᱟᱠᱟᱫᱟ ᱟᱞᱮ ᱚᱱᱟ ᱟᱲᱮ ᱯᱟᱥᱮ ᱠᱚᱨᱮ᱾ ᱡᱮ ᱟᱹᱰᱤ ᱦᱚᱲᱟᱜ ᱥᱚᱝᱥᱟᱨ ᱱᱚᱝᱠᱟᱛᱮ ᱨᱟᱹᱯᱩᱫ ᱟᱠᱟᱱ ᱛᱟᱠᱚᱣᱟ ᱛᱟᱨᱯᱚᱨᱮ ᱜᱤᱫᱽᱨᱟᱹ ᱦᱚ ᱴᱩᱣᱟᱹᱨ ᱠᱟᱛᱮᱜ ᱩᱱᱠᱩ ᱦᱚᱸ ᱟᱫᱚ ᱦᱟᱸᱰᱮ ᱱᱟᱰᱮ ᱠᱚ ᱦᱤᱴᱟᱹᱝ ᱡᱷᱟᱲᱟᱝ ᱵᱟᱲᱟᱜ ᱠᱟᱱᱟ᱾ ᱦᱟᱹᱱᱤ ᱚᱲᱟᱜ ᱱᱩᱭ ᱚᱲᱟᱜ ᱠᱚᱨᱮ ᱠᱚ ᱛᱟᱸᱦᱮᱱ ᱠᱟᱱᱟ ᱯᱮᱲᱟ ᱚᱲᱟᱜ ᱠᱚᱨᱮ ᱛᱟᱯᱚᱨᱮ ᱟᱫᱚ ᱩᱱᱠᱩ ᱦᱚᱸᱛᱚ ᱚᱱᱟᱛᱮ ᱚᱞᱚᱜ ᱯᱟᱲᱦᱟᱜ ᱠᱷᱚᱱ ᱠᱚ ᱪᱷᱩᱰᱟᱹᱨᱚᱜ ᱠᱟᱱᱟ᱾ ᱦᱮᱸᱥᱮ ᱩᱱᱠᱩ ᱠᱟᱹᱴᱤᱡ ᱜᱤᱫᱽᱨᱟᱹᱼᱟ ᱟᱫᱚ ᱯᱚ ᱦᱟᱯᱮᱱ ᱫᱤᱱᱨᱮ ᱟᱫᱚ ᱩᱱᱠᱩ ᱦᱚᱸ ᱯᱟᱞᱮᱱ ᱦᱟᱺᱰᱤ ᱯᱟᱹᱣᱨᱟᱹ ᱜᱮᱠᱚ ᱧᱩᱭᱟ ᱟᱨ ᱩᱱᱠᱩ ᱦᱚᱸᱛᱚ ᱥᱤᱠᱷᱱᱟᱹᱛ ᱠᱷᱚᱱ ᱢᱟᱠᱚ ᱥᱟᱦᱟᱭᱮᱱᱟ ᱥᱮ᱾
ᱦᱮᱸ ᱦᱮᱸ ᱚᱱᱠᱟ ᱜᱮᱛᱚ ᱦᱩᱭᱩᱜ ᱠᱟᱱᱟ᱾ ᱟᱨ ᱵᱟᱠᱷᱟᱱ ᱟᱵᱚ ᱥᱟᱱᱛᱟᱲ ᱫᱚ ᱱᱤᱛᱚᱜ ᱡᱮᱢᱚᱱ ᱫᱤᱠᱩ ᱪᱷᱟ ᱛᱤᱠ ᱠᱚ ᱩᱱᱠᱩ ᱠᱚ ᱞᱟᱦᱟ ᱪᱟᱞᱟᱣ ᱟᱠᱟᱱᱟ ᱠᱚ ᱦᱮᱸ ᱚᱞᱚᱜ ᱯᱟᱲᱦᱟᱣ ᱨᱮ ᱡᱚ ᱛᱮᱜᱮ ᱟᱵᱚ ᱫᱚ ᱦᱮᱸ ᱟᱨ ᱟᱵᱚ ᱚᱱᱟ ᱦᱟᱺᱰᱤ ᱯᱟᱹᱣᱨᱟᱹ ᱨᱮ ᱱᱤᱛ ᱦᱚᱸ ᱡᱚᱵᱮ ᱢᱮᱱᱟᱜ ᱵᱚᱱ ᱛᱮᱜᱮ ᱛᱚ ᱵᱟᱵᱚᱱ ᱞᱟᱦᱟ ᱫᱟᱲᱮᱭᱟᱜ ᱠᱟᱱᱟ᱾ ᱵᱩᱫᱽᱫᱷᱤ ᱟᱹᱠᱤᱞ ᱜᱮᱭᱟᱱ ᱦᱩᱸ
ᱦᱮᱸ ᱵᱩᱫᱽᱫᱷᱤ ᱟᱹᱠᱤᱞ ᱜᱮᱭᱟᱱ ᱪᱤᱠᱟᱹᱭᱮᱱᱟ ᱛᱟᱨᱯᱚᱨᱮ ᱞᱟᱹᱭ ᱢᱮ?
ᱢᱮᱱᱫᱟᱹᱧ ᱵᱩᱫᱽᱫᱷᱤ ᱟᱹᱠᱤᱞ ᱜᱮᱭᱟᱱ ᱢᱮᱱᱟᱜ ᱛᱟᱵᱚᱱ ᱨᱮᱦᱚᱸ ᱪᱮᱫ ᱦᱚᱸ ᱢᱟᱱᱮ ᱪᱮᱫ ᱦᱚᱸᱢ ᱪᱮᱠᱟ ᱫᱟᱲᱮᱭᱟᱜᱼᱟ ᱠᱟᱹᱣᱰᱤ ᱵᱟᱝ ᱛᱟᱦᱮᱸ ᱞᱮᱱ ᱠᱷᱟᱱ ᱞᱟᱦᱟ ᱥᱮᱫ ᱮᱢ ᱪᱟᱞᱟᱜᱼᱟ ᱪᱤᱠᱟᱹᱛᱮ?
ᱟᱫᱚ ᱦᱳᱭ ᱟᱵᱚ ᱢᱟᱛᱚ ᱠᱟᱹᱣᱰᱤ ᱠᱚᱢᱟ ᱦᱟᱸᱰᱮ ᱜᱮᱵᱚᱱ ᱡᱚᱵᱮᱴᱚ ᱠᱟᱜ ᱠᱟᱱᱟ ᱥᱮ ᱯᱟᱹᱣᱨᱟᱹ ᱵᱷᱟᱹᱴᱤ, ᱦᱟᱺᱰᱤ ᱵᱷᱟᱹᱴᱤ ᱨᱮ᱾
ᱯᱟᱹᱣᱨᱟᱹ ᱚᱲᱟᱜ ᱨᱮ᱾
ᱛᱤᱱ ᱦᱩᱰᱤᱡ ᱜᱮᱵᱚᱱ ᱢᱟᱱᱮ ᱟᱨᱡᱟᱣ ᱮᱫᱟ ᱮᱢᱱᱤ ᱛᱮᱢᱟ ᱟᱹᱰᱤ ᱠᱚᱢ ᱵᱚᱱ ᱟᱨᱡᱟᱣ ᱮᱫᱟ ᱚᱱᱟ ᱢᱟ ᱢᱟᱱᱟᱜ ᱠᱟᱱᱟ᱾ ᱟᱫᱚ ᱡᱟᱦᱟᱸ ᱛᱤᱱᱟᱹᱜ ᱵᱚᱱ ᱟᱨᱡᱟᱣᱮᱫᱟ ᱚᱱᱟ ᱦᱚᱸᱵᱚᱱ ᱚᱸᱰᱮ ᱜᱮᱵᱚᱱ ᱵᱚᱦᱮᱞ ᱦᱚᱴᱚ ᱠᱟᱜ ᱠᱟᱱᱟ᱾ ᱚ ᱚᱱᱟ ᱛᱮᱜᱮ ᱴᱷᱤᱠᱜᱮᱭᱟ ᱛᱟᱦᱚᱞᱮ ᱟᱹᱰᱤ ᱱᱟᱯᱟᱭ ᱵᱩᱡᱷᱟᱹᱣᱮᱱᱟ ᱟᱢ ᱥᱟᱞᱟᱜ ᱨᱚᱯᱚᱲ ᱠᱟᱛᱮ ᱟᱹᱰᱤ ᱵᱷᱟᱹᱜᱤ ᱵᱷᱟᱜᱤ ᱟᱢᱟᱜ ᱟᱭᱩᱢᱟᱹᱱ ᱠᱟᱛᱷᱟ ᱠᱚ ᱟᱹᱱᱟᱹᱭᱠᱟᱹ ᱠᱚᱢ ᱥᱚᱫᱚᱨ ᱠᱮᱫᱟ᱾ ᱟᱭᱢᱟ ᱥᱟᱨᱦᱟᱣ᱾
ᱤᱧ ᱦᱚᱸ ᱟᱭ
ᱦᱮᱸ ᱡᱚᱦᱟᱨ ᱜᱮ᱾
ᱦᱮᱸ ᱛᱚ ᱢᱟ ᱡᱚᱦᱟᱨ ᱜᱮ᱾
ᱦᱩᱸ